ᱦᱮᱞᱳ᱾
ᱚᱸ ᱦᱮᱞᱳ᱾
ᱡᱚᱦᱟᱨ ᱜᱮ ᱫᱟᱫᱟ᱾
ᱦᱮᱸ ᱡᱚᱦᱟᱨ ᱜᱮ ᱡᱚᱦᱟᱨ ᱜᱮ᱾
ᱦᱩᱸ ᱥᱟᱹᱜᱩᱱ ᱥᱮᱛᱟᱜ᱾
ᱦᱮᱸ ᱥᱟᱹᱜᱩᱱ ᱥᱮᱛᱟᱜ, ᱦᱩᱸ ᱛᱟᱦᱞᱮ ᱢᱚᱸᱡᱽ ᱵᱟᱲᱟ ᱜᱮᱭᱟ?
ᱦᱮᱸ ᱢᱚᱸᱡᱽ ᱵᱟᱲᱟ ᱜᱤᱭᱟᱹᱧ ᱾
ᱦᱚᱸ ᱦᱚᱸ ᱦᱚᱸ, ᱦᱚ ᱤᱧ ᱦᱚᱸ ᱢᱚᱸᱡᱽ ᱜᱮ ᱢᱤᱱᱟᱹᱧᱟ᱾
ᱚ᱾
ᱦᱩᱸ ᱟᱨ
ᱤᱧ ᱦᱚᱸ ᱢᱚᱡᱽ ᱜᱮ᱾
ᱦᱚᱸ ᱦᱚᱸ ᱦᱚᱸ ᱟᱪᱪᱷᱟ ᱟᱪᱪᱷᱟ ᱟᱪᱪᱷᱟ᱾
ᱦᱩᱸ,
ᱛᱚᱵᱮ ᱪᱮᱫ ᱠᱚ ᱪᱤᱠᱟ ᱵᱟᱲᱟᱜ ᱠᱟᱱᱟ ᱛᱚᱵᱮ?
ᱱᱚ-ᱚᱭ ᱠᱟᱹᱴᱤᱡ ᱢᱟᱲᱟᱝ ᱵᱮᱨᱮᱫ ᱵᱟᱲᱟ ᱦᱩᱭ ᱮᱱᱟ ᱛᱟᱯᱚᱨ ᱦᱩᱛᱩᱢ ᱵᱟᱲᱟ ᱠᱚ ᱦᱩᱭ ᱠᱟᱛᱮ ᱫᱩᱲᱩᱵ ᱵᱟᱲᱟ ᱦᱩᱭ ᱠᱟᱱᱟ᱾
ᱦᱚᱸ ᱦᱚᱸ ᱦᱚᱸ ᱟᱪᱪᱷᱟ ᱟᱪᱪᱷᱟ ᱟᱪᱪᱷᱟ᱾
ᱦᱮᱸ ᱟᱢᱟᱜ ᱦᱩᱛᱩᱢ ᱵᱟᱲᱟ ᱠᱚ ᱦᱩᱭᱱᱟ ᱥᱮ ᱟᱹᱣᱨᱤ?
ᱚᱸ ᱪᱮᱫ ᱞᱮᱠᱟ ᱵᱟᱢ ᱢᱮᱱᱮᱜᱼᱟ ᱦᱟᱸᱜ
ᱢᱟᱱᱮ ᱵᱨᱟᱥ ᱵᱟᱲᱟ ᱠᱚ ᱦᱳᱭᱱᱟ?
ᱚ ᱦᱸᱚᱜᱼᱚᱭ ᱱᱤᱛ ᱢᱟᱪᱷᱟ ᱜᱮ ᱦᱟᱸᱜ᱾
ᱟᱪᱪᱷᱟ᱾
ᱞᱟᱹᱭᱫᱟᱹᱧ ᱛᱮᱦᱮᱧ ᱫᱚ ᱪᱟᱥᱵᱟᱥ ᱵᱟᱨᱮᱛᱮ ᱠᱟᱹᱴᱤᱡ ᱠᱟᱛᱷᱟᱜ ᱟᱞᱟᱝ᱾
ᱚ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ᱾
ᱢᱮᱱᱫᱟᱹᱧ ᱡᱮ ᱟᱯᱮᱥᱮᱜ ᱢᱟᱱᱮ ᱪᱟᱥᱵᱟᱥ ᱠᱚ ᱞᱟᱜᱟᱣ ᱠᱟᱱᱟ ᱥᱮ ᱟᱣᱨᱤ?
ᱚ ᱪᱟᱥᱵᱟᱥ ᱠᱚᱫᱚ ᱞᱟᱜᱟᱣ ᱟᱠᱟᱱ ᱜᱮᱭᱟ ᱦᱟᱸᱜ᱾ ᱟᱸᱜ ᱩᱛᱩ ᱛᱮᱭᱟᱜ ᱠᱚᱦᱚᱸ ᱤᱱᱟᱹ ᱥᱟᱶᱛᱮ ᱱᱤᱛᱚᱜ ᱢᱟ ᱱᱚᱜᱼᱚᱭ ᱦᱩᱲᱩ ᱨᱚᱦᱚᱭ ᱥᱟᱹᱨᱫᱤ ᱦᱩᱭ ᱠᱟᱱᱟ ᱥᱮ, ᱟᱫᱚ ᱦᱩᱲᱩ ᱨᱚᱦᱚᱭ ᱜᱤ ᱪᱟᱞᱟᱜ ᱠᱟᱱᱟ, ᱟᱨ ᱩᱛᱩ ᱛᱮᱭᱟᱜ ᱠᱚᱫᱚ ᱤᱱᱟᱹ ᱜᱷᱟᱸᱜᱽᱨᱟ ᱠᱩ ᱛᱟᱦᱮᱨ ᱠᱩ ᱤᱱᱟᱹ ᱥᱟᱶᱛᱮ ᱥᱟᱹᱨᱩ ᱠᱩ, ᱢᱟᱴᱷᱟ ᱵᱮᱸᱜᱟᱲ ᱠᱚ ᱤᱱᱟᱹ ᱠᱩᱜᱤ ᱤᱭᱟᱹ ᱨᱚᱦᱚᱭ ᱦᱩᱭ ᱠᱟᱱᱟ ᱟᱞᱮᱥᱮᱜ ᱫᱚ ᱟᱨ ᱟᱯᱮ ᱥᱮᱫ?
ᱟᱞᱮᱥᱮᱜ ᱢᱟ ᱱᱤᱛᱚᱜ ᱦᱚᱸ ᱢᱟᱱᱮ ᱵᱚᱨᱥᱟ ᱵᱮᱥ ᱠᱷᱚᱡ ᱟᱹᱣᱨᱤ ᱟᱸᱬᱜᱚᱱᱟ ᱛᱚ᱾ ᱟᱫᱚ ᱮᱠᱷᱚᱱᱳ ᱢᱟᱱᱮ ᱨᱚᱦᱚᱭ ᱠᱚᱫᱚ ᱟᱣᱨᱤ ᱥᱩᱨᱩᱜᱼᱟ, ᱟᱨ ᱪᱟᱨᱟ ᱠᱚ ᱢᱟᱱᱮ ᱠᱟᱹᱴᱤᱡ ᱰᱮᱨᱤ ᱠᱟᱛᱮᱜ ᱠᱚ ᱜᱤᱰᱤ ᱠᱟᱜᱼᱟ ᱟᱹᱣᱨᱤ ᱦᱟᱨᱟᱜᱼᱟ᱾
ᱦᱮᱸ ᱦᱮᱸ ᱦᱮᱸ ᱟᱪᱷᱟ ᱟᱪᱷᱟ,
ᱦᱩᱸ ᱟᱨ ᱱᱮᱛᱟᱨ ᱢᱟᱱᱮ ᱱᱚᱜᱚᱭ ᱵᱚᱨᱥᱟ ᱠᱟᱞ ᱨᱮᱫᱚ ᱡᱮᱢᱚᱱ ᱚᱱᱟ ᱥᱟᱲᱩ ᱠᱚ ᱡᱟᱦᱟᱸ ᱟᱢ ᱞᱟᱹᱭ ᱠᱮᱜ ᱟᱢ ᱥᱟᱲᱩ ᱠᱚ ᱦᱩᱭᱩᱜ ᱜᱮᱭᱟ ᱜᱷᱟᱸᱜᱽᱨᱟ ᱠᱚ ᱱᱤᱭᱟᱹ ᱠᱚᱜᱮ ᱦᱩᱭᱩᱜ ᱜᱮᱭᱟ᱾
ᱦᱚᱸ ᱦᱚᱸ ᱦᱚᱸ ᱟᱪᱪᱷᱟ ᱟᱪᱪᱷᱟ, ᱟᱪᱪᱷᱟ᱾ ᱪᱮᱫ ᱠᱚ ᱢᱮᱛᱟᱜᱼᱟ ᱤᱭᱟᱹ ᱤᱧᱟᱹᱜ ᱨᱚᱲ ᱢᱚᱡᱽᱜᱮᱢ ᱟᱸᱡᱚᱢᱮᱜᱼᱟ ᱥᱟᱞᱟᱜ ᱛᱮ ᱮᱴᱟᱜ ᱡᱟᱦᱟᱱᱟᱜ ᱨᱚᱲ ᱠᱚ ᱵᱟᱢ ᱟᱸᱡᱚᱢᱫᱟ?
ᱵᱟᱝ ᱵᱟᱝ ᱵᱟᱝ ᱟᱸᱡᱚᱢᱚᱜ ᱠᱟᱱᱟ᱾
ᱦᱚᱸ ᱦᱚᱸ ᱟᱪᱪᱷᱟ ᱟᱪᱪᱷᱟ, ᱦᱩᱸ
ᱟᱨ ᱟᱯᱮ ᱥᱮᱜ ᱢᱟᱱᱮ ᱛᱤᱱᱟᱹᱜ ᱵᱟᱨ ᱪᱟᱥ ᱦᱳᱭᱳᱜ ᱜᱮᱭᱟ?
ᱟᱻ ᱪᱟᱥ ᱫᱚ ᱟᱸᱻ ᱟᱨ ᱡᱟᱦᱟ ᱦᱩᱲᱩ ᱠᱚᱫᱚ ᱢᱤᱫ ᱫᱚᱢ ᱜᱮ ᱪᱟᱥ ᱦᱩᱭᱩᱜᱼᱟ, ᱟᱨ ᱟᱨ ᱡᱟᱸᱦᱟ ᱩᱛᱩ ᱛᱮᱭᱟᱜ ᱠᱩ ᱩᱛᱩ ᱛᱮᱭᱟᱜ ᱠᱚᱫᱚ ᱱᱮᱛᱟᱨ ᱫᱚ ᱚᱱᱮ ᱥᱤᱡᱮᱱ ᱠᱟᱱᱟ ᱥᱮ ᱤᱭᱟᱹ ᱠᱩ ᱡᱟᱛᱭᱟᱨ ᱠᱩ ᱜᱷᱟᱸᱜᱽᱨᱟ ᱠᱩ, ᱤᱱᱟᱹ ᱠᱚᱜᱤ ᱟᱨ ᱡᱟᱦᱟ ᱟᱸᱜᱷᱟᱲ ᱫᱤᱱ ᱡᱟᱦᱟᱸ ᱨᱟᱵᱟᱝ ᱫᱤᱱ ᱵᱚᱱ ᱢᱮᱛᱟᱜ-ᱟ ᱩᱱ ᱥᱚᱢᱚᱭ ᱫᱚ ᱟᱨ ᱡᱟᱸᱦᱟ ᱛᱩᱲᱤ ᱠᱩ ᱢᱩᱞᱟᱹ ᱠᱩ ᱟᱹᱞᱩ ᱠᱩ, ᱤᱱᱟᱹ ᱥᱟᱶᱛᱮ ᱜᱟᱡᱚᱨ ᱠᱩ ᱚᱱᱟ ᱠᱚᱜᱤ ᱨᱚᱦᱚᱭ ᱦᱩᱭᱩᱜᱼᱟ ᱤᱱ ᱱᱚᱛᱮ ᱫᱚ᱾
ᱟᱪᱪᱷᱟ,
ᱟᱞᱮ ᱥᱮᱫ ᱫᱚ ᱡᱮᱢᱚᱱ ᱵᱟᱨ ᱫᱷᱟᱣ ᱪᱟᱥ ᱦᱳᱭᱳᱜ ᱜᱮᱭᱟ ᱢᱟᱱᱮ ᱱᱚᱣᱟ ᱵᱚᱨᱥᱟ ᱨᱮ ᱟᱨᱚ ᱫᱷᱚᱨᱚᱱ ᱨᱮᱦᱚ ᱪᱟᱥ ᱦᱩᱭᱩᱜ ᱜᱮᱭᱟ᱾
ᱦᱚᱸ ᱦᱚᱸ ᱟᱪᱪᱷᱟ ᱟᱪᱪᱷᱟ ᱟᱪᱪᱷᱟ᱾
ᱦᱩᱸ ᱟᱨ ᱡᱮᱢᱚᱱ ᱚᱱᱟ ᱛᱩᱲᱤ ᱠᱚᱫᱚ ᱪᱟᱥ ᱦᱩᱭᱩᱜ ᱜᱮᱭᱟ ᱢᱟᱱᱮ ᱚᱱᱟ ᱡᱩᱫᱤ ᱫᱟᱜᱟᱭ ᱛᱟᱦᱚᱞᱮ ᱦᱳᱭᱳᱜ ᱜᱮᱭᱟ ᱟᱨ ᱵᱟᱭ ᱫᱟᱜ ᱞᱮᱠᱷᱟᱱ ᱫᱚ ᱵᱟᱝ ᱦᱳᱭᱳᱜᱼᱟ᱾
ᱦᱚᱸ ᱦᱚᱸ ᱟᱪᱪᱷᱟ ᱟᱪᱪᱷᱟ ᱟᱪᱪᱷᱟ᱾
ᱦᱩᱸ᱾
ᱟᱪᱪᱷᱟ ᱟᱪᱪᱷᱟ᱾
ᱟᱨ ᱛᱚᱵᱮ ᱪᱮᱫ ᱠᱚᱯᱮ ᱪᱟᱥ ᱵᱟᱲᱟᱣ ᱟᱠᱟᱜᱼᱟ ᱱᱤᱛᱚᱜ ᱫᱚ ᱟᱯᱮ ᱫᱚ ᱩᱛᱩ ᱛᱮᱭᱟᱜ ᱠᱚᱫᱚ?
ᱩᱛᱩ ᱛᱮᱭᱟᱜ ᱠᱚᱫᱚ ᱡᱮᱢᱚᱱ ᱵᱷᱤᱱᱰᱤ ᱢᱮᱱᱟᱜ ᱟᱠᱟᱜ, ᱛᱟᱯᱚᱨ ᱠᱚᱸᱰᱷᱟ ᱠᱚᱸᱰᱷᱟ ᱞᱮ ᱨᱚᱦᱚᱭ ᱠᱟᱜ ᱜᱮᱭᱟ ᱜᱷᱟᱸᱜᱽᱨᱟ ᱠᱚ ᱤᱱᱟᱹ ᱠᱚᱜᱮ᱾
ᱦᱚᱸ ᱦᱚᱸ ᱟᱪᱪᱷᱟ ᱟᱪᱪᱷᱟ ᱟᱪᱪᱷᱟ᱾ ᱛᱚᱵᱮ ᱠᱷᱟᱹᱞᱤ ᱚᱲᱟᱜ ᱨᱮ ᱡᱚᱢ ᱞᱮᱠᱷᱟ ᱜᱮ ᱪᱟᱥ ᱪᱮᱜ ᱟ ᱥᱮ ᱚᱱᱠᱟ ᱮᱠᱫᱚᱢ ᱢᱟᱱᱮ ᱟᱹᱠᱷᱨᱤᱧ ᱞᱮᱠᱟ ᱦᱚᱸ
ᱡᱮᱢᱚᱱ ᱠᱚᱸᱰᱷᱟ ᱫᱚ ᱟᱠᱷᱨᱤᱧ ᱞᱮᱠᱟᱞᱮ ᱨᱚᱦᱚᱭ ᱠᱟᱜ ᱜᱮᱭᱟ ᱟᱨ ᱮᱴᱟ ᱵᱟᱠᱤ ᱵᱟᱠᱤ ᱠᱚᱫᱚ ᱢᱟᱱᱮ ᱚᱱᱟ ᱟᱠᱷᱨᱤᱧ ᱞᱮᱠᱟ ᱫᱚ ᱵᱟᱞᱮ ᱨᱚᱦᱚᱭ ᱜᱮᱭᱟ
ᱦᱸᱸ ᱦᱮᱸ ᱟᱪᱷᱟ ᱟᱪᱷᱟ ᱟᱪᱷᱟ
ᱦᱩᱸ ᱟᱯᱮ ᱫᱚ ᱛᱟᱦᱞᱮ ᱟᱠᱷᱨᱤᱧ ᱞᱮᱠᱟ ᱯᱮ ᱨᱚᱦᱚᱭ ᱜᱮᱭᱟ
ᱮᱫ ᱚᱱᱠᱟ ᱟᱹᱠᱷᱨᱤᱧ ᱞᱮᱠᱟ ᱢᱮᱱ ᱠᱟᱛᱮᱫ ᱫᱚ ᱨᱚᱦᱚᱭ ᱫᱚ ᱵᱟᱝ ᱦᱩᱭᱩᱜᱼᱟ ᱚᱲᱟᱜ ᱨᱮ ᱡᱚᱢ ᱞᱮᱠᱟ ᱨᱚᱦᱚᱭ ᱦᱩᱭᱩᱜ ᱟ ᱟᱫᱚ ᱚᱱᱮ ᱚᱱᱠᱟ ᱥᱚᱢᱚᱭ ᱨᱮ ᱡᱟᱹᱥᱛᱤ ᱧᱚᱜ ᱦᱩᱭ ᱞᱮᱱᱠᱷᱟᱱ ᱫᱚ ᱡᱚᱢ ᱠᱟᱛᱮ ᱵᱟᱝ ᱪᱟᱵᱟᱜ ᱠᱷᱟᱱ ᱫᱚ ᱦᱟᱸᱜ ᱟᱨ ᱢᱤᱫ ᱨᱚᱠᱚᱢ ᱚᱲᱟᱜ ᱨᱮᱱᱟᱜ ᱩᱛᱩ ᱛᱮᱭᱟᱜ ᱡᱚᱢ ᱢᱟ ᱟᱹᱲᱤᱥ ᱵᱩᱡᱷᱟᱹᱜ ᱟ ᱥᱮ ᱟᱫᱚ ᱚᱱᱟᱛᱮ ᱥᱚᱢᱚᱭ ᱨᱮᱫᱚ ᱟᱹᱷᱨᱤᱧ ᱦᱚᱸ ᱦᱩᱭᱩᱜ ᱜᱮᱭᱟ
ᱟᱪᱪᱷᱟ
ᱦᱮᱸ ᱦᱮᱸ ᱦᱩᱸ
ᱛᱟᱨᱯᱚᱨ ᱩ ᱡᱟᱦᱟᱸ ᱟᱯᱮ ᱱᱚᱜ ᱚᱭ ᱨᱚᱦᱚᱭ ᱫᱚᱯᱮ
ᱦᱩᱸ ᱦᱩᱸ
ᱢᱟᱱᱮ ᱚᱱᱟᱨᱮ ᱢᱟᱱᱮ ᱟᱯᱮ ᱛᱮᱜᱮ ᱯᱮ ᱨᱚᱦᱚᱭᱟ ᱥᱮ ᱢᱟᱱᱮ ᱪᱮ ᱩᱱᱠᱩ ᱠᱟᱹᱲᱢᱤ ᱠᱚ ᱜᱩᱛᱤ ᱠᱚᱯᱮ ᱠᱷᱟᱴᱟᱣ ᱠᱚᱜᱮᱭᱟ?
ᱚ ᱟᱪᱷᱟ ᱟᱪᱷᱟ ᱟ ᱟᱞᱮ ᱥᱮᱫ ᱫᱚ ᱪᱮᱫᱞᱮᱠᱟ ᱢᱮᱱ ᱠᱮᱭᱟ ᱠᱟᱹᱲᱢᱤ ᱠᱚ ᱜᱩᱛᱤ ᱠᱚᱫᱚ ᱵᱟᱹᱱᱩᱜ ᱠᱚᱣᱟ ᱪᱮᱫ ᱞᱮᱠᱟ ᱚᱱᱮ ᱯᱚᱭᱥᱟᱛᱮ ᱦᱟᱹᱡᱨᱤᱢ ᱞᱟᱜᱟᱣ ᱠᱚᱣᱟ ᱯᱚᱭᱥᱟ ᱱᱤᱭᱮᱛᱮ ᱮ ᱚᱱᱠᱟᱜᱮ ᱟᱨ ᱥᱤᱭᱳᱜ ᱠᱚᱦᱚᱸ ᱱᱮᱛᱟᱨ ᱢᱟ ᱴᱨᱟᱠᱴᱚᱨ ᱢᱮᱱᱟᱜ ᱟᱥᱮ ᱟᱫᱚ ᱴᱨᱟᱠᱴᱚᱨ ᱠᱚ ᱞᱟᱜᱟᱣ ᱦᱩᱭᱩᱜᱼᱟ ᱴᱨᱟᱠᱴᱚᱨ ᱠᱚ ᱞᱟᱜᱟᱣ ᱞᱮᱠᱷᱟᱱ ᱫᱚ ᱩᱥᱟᱹᱨᱟ ᱞᱟᱹᱦᱩᱫ ᱦᱩᱭᱩᱜᱼᱟ ᱟᱨ ᱨᱚᱦᱚᱭ ᱦᱚᱲ ᱫᱚ ᱡᱟᱦᱟᱸ ᱠᱟᱢᱞᱟ ᱵᱚᱱ ᱢᱮᱛᱟ ᱟᱠᱚ ᱟᱵᱤᱱ ᱦᱟᱹᱡᱨᱤ ᱢᱟ ᱠᱚ ᱡᱚᱲᱟ ᱚᱱᱮ ᱚᱱᱠᱟ ᱞᱟᱜᱟᱣ ᱦᱩᱭᱩᱜᱼᱟ ᱦᱩ ᱦᱩ
ᱟᱞᱮ ᱥᱮᱫ ᱦᱚᱸ ᱢᱟᱱᱮ ᱚᱱᱟ ᱦᱳᱲᱳ ᱵᱚᱫᱚᱞ ᱛᱮᱦᱚᱸ ᱠᱟᱹᱢᱤ ᱜᱮᱭᱟ ᱠᱚ ᱟᱨ ᱱᱮᱛᱟᱨ ᱫᱚ ᱵᱮᱥᱤ ᱦᱳᱲᱳ ᱵᱚᱫᱚᱞ ᱛᱮᱫᱚ ᱵᱟᱝ ᱠᱚ ᱠᱟᱹᱢᱤᱭ ᱫᱟ᱾ ᱱᱮᱛᱟᱨ ᱫᱚ ᱯᱚᱭᱥᱟ ᱜᱮ ᱵᱤᱥᱤ ᱦᱚᱲᱟᱜ ᱫᱚᱨᱠᱟᱨ ᱥᱮ ᱟᱫᱚ ᱯᱚᱭᱥᱟ ᱫᱤᱭᱮ ᱜᱮᱠᱚ ᱠᱟᱹᱢᱤᱭᱟᱠᱚ
ᱦᱮᱸ ᱦᱮᱸ ᱦᱮ ᱟᱪᱷᱟ ᱟᱪᱷᱟ ᱟᱪᱷᱟ
ᱟᱨ ᱡᱮᱢᱚᱱ ᱡᱳᱜ ᱠᱚᱫᱚ ᱟᱢ ᱡᱟᱸᱦᱟᱢ ᱞᱟᱹᱭ ᱠᱮᱜᱼᱟ ᱦᱮᱸ ᱚᱱᱟ ᱱᱮᱛᱟᱨ ᱫᱚ ᱜᱟᱹᱰᱤ ᱠᱚ ᱩᱰᱩᱠ ᱟᱠᱟᱱᱟ ᱚᱱᱟ ᱛᱮᱜᱮᱠᱚ ᱥᱤᱭᱫᱟ ᱚᱱᱠᱟ ᱜᱮ ᱟᱞᱮᱥᱮ ᱦᱚᱸ ᱦᱩᱭᱩᱜ ᱜᱮᱭᱟ
ᱟᱪᱪᱷᱟ ᱟᱪᱪᱷᱟ ᱟᱪᱪᱷᱟ ᱟᱪᱪᱷᱟ ᱟᱯ ᱟᱯᱮᱥᱮᱫ ᱫᱚ ᱦᱟᱸᱜ ᱫᱤᱱᱦᱟᱹᱡᱟᱹᱨ ᱨᱮ ᱫᱚ ᱪᱮᱫ ᱞᱮᱠᱟ ᱠᱟᱢᱞᱟ ᱠᱚᱣᱟᱜ ᱫᱚ
ᱫᱤᱱ ᱦᱟ. ᱡᱲᱟ. ᱫᱚ ᱦᱳᱭᱳᱜ ᱠᱟᱱᱟ ᱡᱮᱢᱚᱱ ᱡᱟᱦᱟᱸᱭ ᱡᱟᱦᱟᱸ ᱞᱮᱠᱟ ᱢᱟᱱᱮ ᱡᱩᱫᱤ ᱢᱤᱫ ᱵᱮᱲᱟᱭ ᱠᱟᱹᱢᱤᱭᱟ ᱡᱟᱦᱟᱸᱭ ᱫᱚ ᱥᱮᱛᱟᱜ ᱨᱮ ᱪᱟᱞᱟᱜ ᱟᱭ ᱟᱨ ᱵᱟᱨᱚᱴᱟ ᱛᱮᱜᱮ ᱦᱤᱡᱩᱜ ᱟᱭ ᱩᱱᱤ ᱛᱚ ᱵᱟᱭ ᱫᱩᱲᱩᱵ ᱟᱭ ᱥᱮ ᱩᱱᱤ ᱫᱚ ᱩᱱᱤ ᱫᱚ ᱡᱮᱢᱚᱱ ᱮ ᱚᱠᱚᱭ ᱠᱚᱫᱚ ᱛᱤᱱᱥᱚ ᱴᱟᱠᱟ ᱠᱚ ᱮᱢᱟ ᱠᱚ ᱜᱮᱭᱟ ᱟᱨ ᱥᱟᱲᱮ ᱛᱤᱱᱥᱚ ᱴᱟᱠᱟ ᱚᱱᱟ ᱠᱚᱜᱮ ᱱᱚᱝᱠᱟ ᱦᱳᱭᱳᱜ ᱜᱮᱭᱟ
ᱦᱚᱸ ᱦᱚᱸ ᱦᱚᱸ
ᱟᱨ ᱡᱟᱦᱟᱸᱭ ᱡᱟᱦᱟᱸᱭ ᱦᱳᱲᱳ ᱠᱚ ᱦᱟᱛᱟᱣ ᱜᱮᱭᱟ ᱩᱱᱠᱩ ᱫᱚ ᱫᱤᱱᱨᱮ ᱟᱴᱯᱟᱹᱭ ᱠᱟᱛᱮᱜ ᱠᱚ ᱦᱟᱛᱟᱣ ᱜᱮᱭᱟ
ᱦᱚᱸ ᱦᱚᱸ ᱦᱚᱸ ᱦᱚᱸ
ᱦᱩᱸ ᱟᱯᱮ ᱥᱮᱫ ᱪᱮᱫ ᱞᱮᱠᱟ ᱠᱚ ᱦᱟᱛᱟᱣ ᱜᱮᱭᱟ
ᱟ ᱟᱞᱮ ᱥᱮᱫ ᱫᱚ ᱦᱟᱸᱜ ᱡᱮᱞᱮᱠᱟ ᱜᱚᱜᱚ ᱡᱚᱱᱟ ᱠᱚᱣᱟᱜ ᱡᱟᱦᱟᱸ ᱤᱭᱟᱹ ᱫᱤᱱ ᱦᱟᱹᱡᱨᱟᱹ ᱠᱟᱱᱟ ᱦᱳᱲᱳ ᱨᱚᱦᱚᱭ
ᱛᱚ ᱩᱱᱠᱩ ᱫᱚ ᱦᱟᱸᱜ ᱫᱤᱱ ᱨᱮ ᱢᱟᱱᱮ ᱩᱱᱠᱩ ᱫᱚ ᱟᱴ ᱜᱷᱚᱱᱴᱟᱠᱚ ᱠᱟᱹᱢᱤᱭᱟ ᱥᱮ, ᱟᱴ ᱜᱷᱚᱱᱴᱟ ᱨᱮ ᱩᱱᱠᱩ ᱫᱚ ᱛᱤᱱᱥᱚ ᱴᱟᱠᱟ, ᱟᱨ ᱥᱟᱞᱟᱜ ᱛᱮ ᱤᱱᱟᱹ ᱛᱟᱞᱟ ᱨᱮ ᱢᱮᱱᱟᱜᱼᱟ ᱪᱟ ᱧᱩ ᱠᱚ ᱵᱟᱨ ᱴᱟᱭᱤᱢ ᱢᱮᱱᱟᱜᱼᱟ ᱡᱮ ᱞᱮᱠᱟ ᱥᱮᱛᱟᱜ ᱠᱚ ᱪᱟᱞᱟᱜᱼᱟ ᱛᱚ ᱫᱚᱥᱴᱟ ᱜᱟᱱ ᱪᱟ ᱢᱟ ᱠᱚ ᱡᱚᱲᱟ ᱟᱨ ᱦᱚᱸ ᱱᱚᱛᱮ ᱫᱮᱞᱟᱝ ᱦᱚᱸ ᱱᱚᱛᱮ ᱡᱚᱠᱷᱚᱱ ᱦᱩᱲᱩ ᱨᱚᱦᱚᱭ ᱠᱚ ᱠᱚ ᱵᱷᱟᱜᱟᱣᱱᱟ ᱦᱚᱭ ᱛᱚ, ᱦᱩᱲᱩ ᱨᱚᱦᱚᱭ ᱛᱟᱞᱟ ᱨᱮ ᱢᱤᱫ ᱫᱚᱢ ᱪᱟᱭ ᱮᱢᱟ ᱚᱱᱮ ᱚᱱᱠᱟ ᱟᱨ ᱵᱟᱵᱟ ᱡᱚᱱᱟᱜ ᱠᱚᱣᱟᱜ ᱫᱚ ᱡᱟᱹᱥᱛᱤ ᱜᱮᱭᱟ ᱾ ᱩᱱᱠᱩ ᱫᱚ ᱫᱤᱱ ᱟᱻ ᱯᱟᱸᱪᱥᱚ ᱴᱟᱠᱟᱡᱽ ᱾
ᱚᱻ ᱟᱨ ᱢᱟᱱᱮ, ᱫᱟᱠᱟ ᱠᱚᱦᱚᱸ ᱯᱮ ᱮᱢᱟ ᱠᱚᱣᱟ ᱥᱮ ᱫᱟᱠᱟ ᱠᱚ ᱫᱚ ᱵᱟᱝ?
ᱟᱸᱻ ᱫᱟᱠᱟ ᱠᱚ ᱫᱚ ᱵᱟ ᱮᱢ ᱵᱟᱝ ᱦᱩᱭᱩᱜᱼᱟ ᱾ᱡᱩᱫᱤ ᱚᱱᱠᱟ ᱴᱚᱞᱟ ᱨᱮᱱ ᱠᱚ ᱱᱤᱡᱮᱨ ᱧᱚᱜ ᱦᱚᱲ ᱠᱚ ᱛᱟᱦᱮᱱ ᱠᱷᱟᱱ ᱫᱚ ᱚᱱᱠᱟ ᱥᱚᱢᱚᱭ ᱨᱮ ᱮᱢ ᱦᱩᱭᱩᱜ ᱜᱮᱭᱟ ᱠᱤᱱᱛᱩ ᱚᱱᱠᱟ ᱯᱚᱭᱥᱟ ᱛᱤᱱᱥᱚ ᱴᱟᱠᱟ ᱡᱩᱫᱤ ᱦᱟᱛᱟᱣ ᱟᱠᱟᱜᱼᱟᱭ ᱮᱱ ᱨᱮ ᱦᱚᱸ ᱦᱚᱲ ᱫᱚ ᱩᱱᱤ ᱫᱟᱠᱟ ᱫᱚ ᱵᱟᱭ ᱧᱟᱢᱟ ᱾
ᱦᱮᱸ ᱛᱟᱦᱞᱮ ᱢᱟᱱᱮ ᱯᱟᱭᱥᱟ ᱦᱚᱸ ᱢᱟᱱᱮ ᱦᱟᱛᱟᱣ ᱮᱫᱟᱭ ᱥᱤ
ᱦᱮᱸ ᱦᱮᱸ ᱦᱮᱸ ᱾ ᱚᱱᱠᱟ ᱞᱮᱠᱟ ᱾
ᱚ ᱟᱞᱮ ᱥᱮᱫ ᱫᱚ ᱡᱮᱢᱚᱱ ᱮᱻ ᱦᱚᱲ ᱡᱩᱫᱤ ᱠᱟᱹᱢᱤ ᱭᱟᱠᱚ ᱩᱱᱠᱩ ᱫᱚ ᱩᱱᱤ ᱫᱚ ᱫᱟᱠᱟ ᱮᱢ ᱜᱮ ᱞᱟᱜᱟᱜᱼᱟ ᱾
ᱟᱨ ᱫᱤᱠᱩ ᱡᱩᱫᱤ ᱠᱚ ᱦᱤᱡᱩᱜᱼᱟ ᱛᱟᱦᱚᱞᱮ ᱩᱱᱠᱩ ᱫᱚ ᱫᱟᱠᱟ ᱠᱚ ᱫᱚ ᱵᱟᱝ ᱠᱚ ᱡᱚᱢ ᱜᱮᱭᱟ ᱩᱱᱠᱩ ᱫᱚ ᱾
ᱦᱮᱸ ᱦᱮᱸ ᱦᱮᱸ ᱟᱪᱪᱷᱟ ᱟᱪᱪᱷᱟ ᱟᱪᱪᱷᱟ ᱾
ᱟᱞᱮ ᱥᱮᱫ ᱢᱟ ᱦᱟᱸᱜ ᱟᱸ ᱟᱨ ᱡᱚᱛᱚ ᱜᱮ ᱤᱱᱠᱟᱹ ᱜᱮ ᱦᱚᱲ ᱠᱚ ᱠᱚ ᱠᱟᱹᱢᱤ ᱞᱮᱠᱷᱟᱱ ᱢᱟ ᱟᱸ ᱫᱟᱠᱟ ᱵᱟᱝ ᱠᱚ ᱮᱢᱟ ᱠᱚ ᱜᱮᱭᱟ ᱾ ᱟᱨ ᱮᱴᱟᱜ ᱠᱚ ᱠᱚ ᱫᱤᱠᱩ ᱠᱚ ᱠᱚ ᱦᱮᱡ ᱞᱮᱱ ᱠᱷᱟᱱ ᱩᱱᱠᱩ ᱠᱚ ᱦᱚᱸ ᱫᱟᱠᱟ ᱠᱚ ᱫᱚ ᱮᱢ ᱵᱟᱝ ᱦᱩᱭᱩᱜᱼᱟ ᱾ ᱱᱚᱛᱮ ᱢᱟ ᱡᱟᱹᱥᱛᱤ ᱜᱮ ᱫᱟᱠᱟ ᱫᱚ ᱠᱚ ᱮᱢᱟ ᱠᱚ ᱜᱮᱭᱟ ᱾
ᱟᱪᱪᱷᱟ ᱾
ᱦᱩᱸ ᱦᱩᱸ ᱢᱟᱱᱮ ᱫᱤᱱᱫᱤᱨᱤ ᱦᱩᱭᱩᱜᱼᱟ ᱥᱮ ᱟᱢ ᱚᱸᱰᱮ ᱵᱟᱨ-ᱯᱮ ᱦᱚᱲᱟᱜ ᱟᱢ ᱠᱟᱢᱞᱟᱢ ᱦᱟᱡᱽᱨᱤᱢ ᱞᱟᱜᱟᱣ ᱠᱟᱭᱟ ᱾ ᱟᱨᱦᱚᱸ ᱱᱤᱭᱟᱹᱛᱮ ᱫᱟᱠᱟ ᱩᱛᱩ ᱛᱮᱭᱟᱨ ᱚᱲᱟᱜ ᱨᱮ ᱟᱨ ᱦᱚᱸ ᱦᱩᱭᱩᱜᱼᱟ ᱾
ᱟᱫᱚ ᱚᱱᱟ ᱛᱮ ᱮᱠᱫᱚᱢ ᱯᱚᱭᱥᱟ ᱛᱮ ᱜᱮ ᱮᱢᱟ ᱣᱟᱠᱚᱢ ᱚᱱᱟ ᱜᱮ ᱮᱠᱫᱚᱢ ᱡᱟᱦᱟᱸᱱᱟᱜ ᱡᱷᱟᱢᱮᱞᱟᱭ ᱵᱟᱝ ᱛᱟᱦᱮᱱᱟ ᱢᱤᱫ ᱫᱚᱢ ᱨᱮ ᱦᱩᱸ ᱾
ᱟᱨ ᱢᱟᱱᱮ ᱱᱮᱛᱟᱨ ᱢᱟᱱᱮ ᱟᱯᱮ ᱛᱮ ᱢᱟᱱᱮ ᱚᱱᱟ ᱡᱟᱦᱟᱸ ᱦᱩᱲᱩ ᱤᱨ ᱥᱚᱢᱚᱭ ᱢᱟᱱᱮ ᱜᱟᱹᱰᱤ ᱵᱮᱥᱤ ᱠᱚ ᱵᱮᱵᱚᱦᱟᱨ ᱜᱮᱭᱟ ᱥᱮ ᱢᱟᱱᱮ ᱮᱢᱱᱤ ᱢᱟᱱᱮ ᱛᱤ ᱛᱮ ᱠᱚ ᱤᱨ ᱜᱮᱭᱟ?
ᱚ ᱡᱟᱦᱟᱸ ᱮᱨ ᱮᱨ ᱥᱚᱢᱚᱭ ᱨᱮᱭᱟᱜ ᱠᱟᱛᱷᱟ? ᱦᱩᱲᱩ ᱮᱨ
ᱮᱨ ᱦᱮᱸ ᱾
ᱦᱟᱸ ᱦᱩᱲᱩ ᱦᱩᱲᱩ ᱢᱟ ᱛᱤ ᱛᱮ ᱜᱮ ᱮᱨ ᱦᱩᱭᱩᱜᱼᱟ ᱡᱟᱦᱟᱸ ᱨᱚᱦᱚᱭ ᱦᱚᱸ ᱛᱤ ᱛᱮ ᱜᱮ ᱡᱟᱱᱢᱟ ᱜᱟᱹᱪᱷᱤ ᱦᱟᱨᱟ ᱞᱮᱱ ᱠᱷᱟᱱ ᱟᱯᱮ ᱥᱮᱫ ᱫᱚ ᱪᱮᱫ ᱪᱚᱝ ᱦᱟᱸᱜ ᱠᱚ ᱢᱮᱛᱟᱜᱼᱟ ᱨᱚᱲ ᱤᱧ ᱟᱸᱡᱚᱢ ᱵᱟᱲᱟ ᱠᱟᱜ ᱜᱮᱭᱟ, ᱱᱟᱶᱟ ᱜᱤᱧ ᱟᱸᱡᱚᱢᱮᱫ ᱠᱟᱱ ᱛᱮ ᱵᱟᱹᱧ ᱫᱤᱥᱟᱹ ᱫᱤᱥᱟᱹᱭᱮᱫᱼᱟ ᱟᱞᱮ ᱥᱮᱫ ᱫᱚ ᱦᱟᱸᱜ ᱜᱟᱹᱪᱷᱤ ᱠᱚ ᱢᱮᱛᱟᱜᱼᱟ ᱡᱚᱠᱷᱚᱱ ᱦᱩᱲᱩ ᱮᱨ ᱮᱨ ᱦᱩᱭᱩᱜᱼᱟ, ᱮᱨ ᱠᱟᱛᱮᱱ ᱚᱱᱟ ᱞᱟᱹᱴᱩᱜᱼᱟ ᱞᱟᱹᱴᱩ ᱠᱟᱛᱮᱫ ᱚᱱᱟ ᱫᱚ ᱜᱟᱹᱪᱷᱤ ᱠᱚ ᱞᱮ ᱢᱮᱛᱟᱜᱼᱟ, ᱛᱚ ᱚᱱᱟ ᱜᱮ ᱛᱩᱫ ᱠᱟᱛᱮᱫ ᱛᱮᱦᱚᱸ ᱛᱤ ᱛᱮ ᱜᱮ ᱨᱚᱦᱚᱭ ᱦᱩᱭᱩᱜᱼᱟ ᱟᱞᱮ ᱥᱮᱫ ᱫᱚ ᱦᱟᱸᱜ᱾ ᱚᱱᱠᱟ ᱡᱟᱦᱟᱸ ᱞᱮᱠᱟ ᱢᱳᱵᱟᱭᱤᱞ ᱠᱚ ᱨᱮ ᱧᱮᱞ ᱵᱟᱲᱟ ᱦᱩᱭ ᱠᱟᱱᱟ ᱡᱮ ᱱᱮᱛᱟᱨ ᱫᱚ ᱟᱨ ᱦᱩᱲᱩ ᱨᱚᱦᱚᱭᱟᱜ ᱦᱚᱸ ᱢᱮᱥᱤᱱ ᱛᱮ ᱠᱚ ᱨᱚᱦᱚᱭᱟ ᱛᱚ ᱟᱞᱮ ᱥᱮᱫ ᱫᱚ ᱚᱱᱟ ᱠᱚ ᱦᱟᱸᱜ ᱵᱟᱝ ᱦᱮᱡ ᱛᱤᱭᱟᱹᱜ ᱟᱠᱟᱱᱟ᱾
ᱟᱪᱪᱷᱟ᱾
ᱟᱞᱮ ᱥᱮᱫ ᱦᱚᱸ ᱚᱱᱟ ᱢᱟᱱᱮ ᱨᱚᱦᱚᱭ ᱫᱚ ᱵᱟᱝ ᱠᱚ ᱨᱚᱦᱚᱭ ᱜᱮᱭᱟ, ᱢᱟᱱᱮ ᱛᱤ ᱛᱮ ᱜᱮ ᱠᱚ ᱨᱚᱦᱚᱭ ᱜᱮᱭᱟ ᱢᱮᱥᱤᱱ ᱫᱚ ᱵᱟᱝ ᱠᱚ ᱵᱮᱵᱚᱦᱟᱨ ᱜᱮᱭᱟ᱾
ᱦᱩᱸ ᱦᱩᱸ ᱟᱪᱪᱟ ᱟᱪᱪᱟ
ᱦᱩ ᱥᱩᱫᱩ ᱴᱩᱠᱩ ᱚᱱᱟ ᱤᱨ ᱥᱚᱢᱚᱭ ᱛᱮ ᱢᱮᱥᱤᱱ ᱠᱚ ᱢᱟᱱᱮ ᱵᱮᱵᱚᱦᱟᱨ ᱜᱮᱭᱟ ᱠᱚ, ᱟᱨ ᱚᱫᱷᱮᱠ ᱠᱚᱫᱚ ᱫᱟᱞ ᱥᱚᱢᱚᱭ ᱦᱚᱸᱠᱚ ᱵᱮᱵᱚᱦᱟᱨ ᱜᱮᱭᱟ, ᱟᱨ ᱵᱟᱠᱷᱟᱱ ᱫᱚ ᱚᱱᱟ ᱢᱮᱥᱤᱱ ᱛᱮᱦᱚᱸ ᱠᱚ ᱫᱟᱞ ᱜᱮᱭᱟ᱾
ᱦᱚᱸ ᱦᱚᱸ ᱦᱚᱸ
ᱡᱟᱦᱟᱸᱭ ᱠᱚᱣᱟᱜ ᱠᱷᱚᱲ ᱨᱮᱱᱟᱜ ᱫᱚᱨᱠᱟᱨ ᱢᱮᱱᱟᱜ ᱛᱟᱠᱚᱣᱟ
ᱦᱩᱸ ᱦᱩᱸ
ᱟᱞᱮ ᱥᱮᱫ ᱦᱚᱸ ᱡᱮᱞᱮᱠᱟ ᱦᱩᱲᱩ ᱠᱚ ᱵᱤᱞᱤ ᱵᱟᱲᱟ ᱞᱮᱱᱠᱷᱟᱱ ᱜᱮᱫ ᱥᱟᱢᱴᱟᱣ ᱠᱟᱛᱮᱫ ᱢᱟ ᱟᱞᱮ ᱥᱮᱫ ᱦᱚᱸ ᱱᱮᱛᱟᱨ ᱢᱟ ᱰᱟᱹᱝᱜᱨᱟ ᱛᱮᱢᱟ ᱵᱟᱠᱚ ᱢᱟᱸᱰᱟᱭᱟ᱾ ᱮᱠᱫᱚᱢ ᱱᱮᱛᱟᱨ ᱢᱟ ᱢᱤᱥᱤᱱ ᱦᱮᱡᱮᱱᱟ ᱥᱮ, ᱮᱠᱫᱚᱢ ᱢᱮᱥᱤᱱ ᱛᱮᱜᱮ ᱱᱮᱛᱟᱨ ᱢᱟ,
ᱢᱮᱥᱤᱱ ᱜᱮ ᱡᱚᱛᱚ ᱠᱤᱪᱷᱩᱭ ᱫᱟᱭ᱾
ᱦᱮᱸ ᱦᱮᱸ ᱠᱷᱟᱹᱞᱤ ᱦᱚᱲ ᱛᱮᱫᱚ ᱦᱟᱸᱜ ᱠᱷᱟᱹᱞᱤ ᱤᱱᱟᱹ ᱥᱤ ᱦᱚᱸ ᱡᱟᱹᱥᱛᱤ ᱜᱮ ᱴᱮᱠᱴᱟᱨ ᱛᱮᱠᱚ ᱥᱤ ᱦᱚᱪᱚᱭᱮᱫᱼᱟ ᱤᱱᱟᱹ ᱠᱷᱟᱹᱞᱤ ᱦᱟᱸᱜ ᱨᱚᱦᱚᱭ ᱟᱨ ᱱᱟᱛᱮ ᱜᱮᱫ ᱥᱟᱢᱴᱟᱣ ᱥᱚᱢᱚᱭ ᱤᱱᱟᱹᱜᱮ, ᱟᱨ ᱵᱟᱝ ᱵᱟᱫᱽ ᱵᱟᱠᱤ ᱢᱟ ᱡᱚᱛᱚ ᱢᱮᱥᱤᱱ ᱫᱤᱭᱮ ᱾
ᱚ ᱟᱪᱪᱷᱟ ᱢᱟᱱᱮ ᱜᱮᱫ ᱥᱟᱢᱴᱟᱣ ᱥᱩᱢᱟᱹᱭ ᱦᱚᱸ ᱢᱟᱱᱮ ᱚᱱᱟ ᱫᱚ ᱮ ᱱᱤᱡᱮ ᱛᱮᱜᱮ ᱜᱮ ᱢᱟᱱᱮ ᱜᱮᱫ ᱟᱯᱮ ᱵᱟᱝ ᱥᱮ᱾
ᱦᱮᱸ ᱦᱮᱸ ᱱᱤᱡᱟᱹᱨ ᱛᱮᱜᱮ ᱜᱮᱫ ᱫᱚ ᱦᱩᱭᱩᱜᱼᱟ᱾
ᱚ ᱟᱞᱮ ᱥᱮᱫ ᱫᱚ ᱡᱮᱢᱚᱱ ᱚᱱᱟ ᱞᱟᱹᱜᱤᱫ ᱦᱚᱸ ᱚᱱᱟ ᱜᱟᱹᱰᱤ ᱩᱰᱩᱠ ᱠᱟᱱᱟ ᱵᱟᱝ ᱚᱱᱟ ᱛᱮᱠᱚ ᱜᱮᱫ ᱜᱮᱭᱟ ᱠᱚ᱾
ᱦᱚᱸ ᱦᱚᱸ ᱟᱞᱮ ᱥᱮᱫ ᱫᱚ ᱦᱟᱸᱜ ᱚᱱᱟ ᱠᱚᱫᱚ ᱱᱤᱛ ᱫᱷᱟᱹᱵᱤᱡ ᱫᱚ ᱵᱟᱝ ᱦᱮᱡ ᱛᱤᱭᱜ ᱠᱟᱱᱟ᱾ ᱟᱹᱣᱨᱤᱧ ᱧᱮᱞᱛᱤᱭᱜ-ᱟ ᱟᱞᱮ ᱥᱮᱫ ᱫᱚ ᱠᱷᱟᱹᱞᱤ ᱢᱳᱵᱟᱭᱤᱞ ᱠᱚᱨᱮ ᱜᱮ ᱧᱮᱞ ᱦᱩᱭ ᱠᱟᱱᱟ᱾ ᱛᱚ ᱟᱞᱮ ᱥᱮᱫ ᱫᱚ ᱵᱟᱝᱠᱚ ᱠᱤᱨᱤᱧ ᱵᱟᱲᱟ ᱟᱠᱟᱫᱼᱟ ᱚᱠᱚᱭ ᱦᱚᱸ᱾
ᱦᱩᱸᱦᱩᱸ᱾
ᱟᱞᱮ ᱥᱮᱫ ᱫᱚ ᱵᱟᱭᱨᱮ ᱠᱷᱚᱱ ᱠᱚ ᱟᱹᱜᱩᱭᱟ ᱚᱱᱠᱟ ᱵᱷᱟᱲᱟ ᱠᱟᱛᱮ᱾
ᱦᱚᱸ ᱦᱚᱸ ᱟᱪᱪᱷᱟ ᱟᱪᱪᱷᱟ ᱟᱪᱪᱷᱟ᱾
ᱟᱨ ᱡᱟᱦᱟᱸ ᱱᱤᱛᱚᱜ ᱥᱚᱵᱽᱡᱤ ᱠᱚᱯᱮ ᱪᱟᱥ ᱟᱠᱟᱜ, ᱚᱱᱟ ᱪᱮᱫ ᱥᱚᱵᱽᱡᱤ ᱠᱚ ᱩᱰᱩ ᱟᱠᱟᱱᱟ᱾
ᱱᱤᱛᱚᱜ ᱫᱚ ᱥᱚᱵᱽᱡᱤ ᱠᱚᱫᱚ ᱠᱷᱟᱹᱞᱤ ᱮᱱᱟᱱᱤᱧ ᱞᱟᱹᱭᱟᱫ ᱢᱮᱭᱟ, ᱟᱨ ᱤᱱᱟᱹ ᱠᱚᱜᱮ ᱪᱮᱫᱮᱠᱟ ᱰᱟᱝᱜᱽᱨᱟ, ᱛᱟᱦᱮᱨ ᱟᱨ ᱤᱱᱟᱹ ᱠᱚᱛᱮ ᱠᱟᱠᱨᱚᱞ, ᱥᱟᱹᱨᱩ, ᱵᱷᱤᱱᱰᱤ, ᱢᱟᱴᱷᱟ, ᱵᱮᱸᱜᱟᱲ, ᱞᱟᱲᱦᱟ, ᱤᱱᱟᱹ ᱠᱚᱜᱮ, ᱟᱨ ᱥᱟᱞᱟᱜ ᱛᱮ ᱤᱭᱟᱹ ᱠᱚ ᱪᱟᱥ ᱦᱩᱭ ᱠᱟᱱᱟ ᱩᱛᱩ ᱨᱮ ᱞᱟᱜᱟᱣᱟᱜ ᱠᱚ ᱡᱮᱞᱮᱠᱟ ᱟᱫᱷᱮᱨ ᱠᱚ ᱥᱟᱥᱟᱝ ᱠᱚ᱾
ᱮᱱᱟ ᱠᱚ ᱪᱟᱥ ᱦᱩᱭ ᱟᱠᱟᱱᱟ ᱾ ᱟᱨ ᱟᱯᱮ ᱫᱚ ᱪᱮᱫ ᱠᱚ ᱦᱟᱸᱜ ᱩᱛᱩ ᱨᱮ ᱞᱟᱜᱟᱣᱟᱜ ᱫᱚ ᱪᱟᱥᱟᱯᱮ ᱥᱮ ᱵᱟᱝ?
ᱩᱛᱩ ᱨᱮ ᱞᱟᱜᱟᱣᱟᱜ ᱫᱚ ᱢᱟᱱᱮ ᱥᱟᱥᱟᱝ ᱜᱮᱞᱮ ᱪᱟᱥ ᱜᱮᱭᱟ ᱮᱴᱟᱜ ᱠᱤᱪᱷᱩ ᱫᱚ ᱵᱟᱞᱮ ᱪᱟᱥ ᱜᱮᱭᱟ ᱾ ᱟᱞᱮ ᱥᱮᱫ ᱫᱚ ᱩᱱᱟᱹᱜ ᱚᱱᱟ ᱠᱚᱫᱚ ᱵᱟᱝ ᱠᱚ ᱪᱟᱥ ᱜᱮᱭᱟ ᱾ ᱚᱱᱟ ᱟᱫᱟ, ᱨᱟᱥᱩᱱ ᱠᱚ ᱚᱱᱟ ᱠᱚᱫᱚ ᱵᱟᱝ ᱠᱚ ᱨᱚᱦᱚᱭ ᱜᱮᱭᱟ ᱾ ᱚᱱᱟ ᱠᱚ ᱠᱤᱨᱤᱧ ᱟᱠᱚ ᱾ ᱛᱟᱣ ᱟᱞᱮ ᱥᱮᱫᱮ ᱥᱚᱵᱽᱡᱤ ᱪᱟᱥ ᱫᱚ ᱵᱟᱝ ᱧᱮᱞ ᱧᱟᱢᱚᱜᱼᱟ, ᱥᱚᱵᱽᱡᱤ ᱪᱟᱥ ᱫᱚ ᱢᱟᱱᱮ ᱠᱤᱨᱤᱧ ᱟᱠᱚ ᱾ ᱛᱟᱣ ᱢᱟᱱᱮ ᱢᱤᱫ ᱵᱟᱨ ᱦᱚᱲ ᱚᱲᱟᱜ ᱨᱮ ᱡᱚᱢ ᱞᱟᱹᱜᱤᱫ ᱠᱚ ᱨᱚᱦᱚᱭ ᱜᱮᱭᱟ ᱾
ᱟᱪᱪᱷᱟ ᱟᱪᱪᱷᱟ ᱟᱪᱪᱷᱟ ᱟᱪᱪᱷᱟ ᱾
ᱦᱩᱸ ᱾
ᱟᱞᱮ ᱥᱮᱫ ᱫᱚ ᱫᱟᱨᱮ ᱨᱮᱱᱟᱜ ᱚᱵᱷᱟᱵ ᱢᱮᱱᱟᱜ ᱟᱥᱮ ᱟᱫᱚ
ᱟᱪᱪᱷᱟ ᱟᱪᱪᱷᱟ, ᱟᱞᱮ ᱥᱮᱫ
ᱟᱯᱮ ᱥᱮᱫ ᱫᱚ ᱢᱤᱱᱤ ᱴᱤᱱᱤ ᱠᱚ ᱢᱮᱱᱟᱜ ᱟᱥᱮ?
ᱟᱞᱮᱥ ᱮᱫ ᱫᱚ ᱦᱟᱸᱜ ᱢᱟᱱᱮ ᱚᱱᱠᱟ ᱡᱮᱞᱮᱠᱟ ᱵᱳᱨᱤᱝ ᱠᱚᱵᱚᱱ ᱢᱮᱱ ᱠᱮᱭᱟ ᱤᱭᱟᱹ ᱚᱱᱠᱟ ᱚᱱᱟ ᱠᱚ ᱥᱤᱥᱴᱮᱢ ᱫᱚ ᱟᱞᱮ ᱡᱮᱞᱮᱠᱟ ᱟᱫᱚᱢ ᱥᱮᱫ ᱫᱚ ᱧᱮᱞ ᱦᱩᱭ ᱟᱠᱟᱱᱟ ᱚᱱᱠᱟ ᱰᱮᱢ ᱠᱚᱨᱮ ᱠᱷᱚᱱ ᱢᱮᱥᱤᱱ ᱫᱟᱜ ᱠᱚ ᱨᱟᱠᱟᱵᱟ ᱟᱞᱮ ᱥᱮᱫ ᱫᱚ ᱚᱱᱠᱟ ᱫᱚ ᱵᱟᱹᱱᱩᱜᱼᱟ ᱾ ᱟᱞᱮ ᱥᱮᱫ ᱫᱚ ᱦᱚᱸᱜ ᱡᱟᱹᱯᱟᱹᱭ ᱢᱮᱱᱟᱜᱼᱟ ᱱᱟᱞᱟ ᱪᱮᱫ ᱞᱮᱠᱟᱢ ᱵᱚᱱᱫᱚᱦ ᱠᱟᱜᱼᱟ ᱚᱱᱟ ᱠᱮᱱᱮᱞ ᱞᱮᱠᱟ, ᱱᱟᱞᱟ ᱞᱮᱠᱟ ᱾
ᱦᱮᱸ ᱾
ᱛᱚ ᱚᱱᱟ ᱫᱚ ᱠᱷᱮᱛ ᱛᱟᱞᱟ ᱛᱮᱜᱮ ᱢᱮᱱᱟᱜᱼᱟ, ᱡᱚᱠᱷᱚᱱ ᱜᱮ ᱫᱟᱜ ᱡᱟᱹᱲᱩᱲ ᱠᱷᱟᱱ ᱚᱸᱰᱮ ᱠᱷᱚᱱᱞᱮ ᱵᱷᱚᱨᱟᱣᱟ ᱾ ᱠᱷᱟᱹᱞᱤ ᱢᱟᱱᱮ ᱯᱷᱩᱲᱟᱜᱟᱱᱮ ᱵᱚᱜᱚᱟᱜ ᱠᱷᱟᱱ ᱜᱮ ᱵᱚᱞᱚᱜᱼᱟ, ᱢᱮᱱ ᱠᱷᱮᱛ ᱥᱚᱢᱟᱱ ᱛᱮ ᱢᱮᱱᱟᱜ ᱟᱥᱮ ᱾ ᱮᱠᱷᱟᱱ ᱫᱟᱜ ᱨᱮᱭᱟᱜ ᱚᱵᱷᱟᱵᱽ ᱜᱮ ᱵᱟᱹᱱᱩᱜᱼᱟ ᱟᱞᱮ ᱥᱮᱫ ᱫᱚ ᱾